ᱦᱩᱸ ᱡᱚᱦᱟᱨ ᱜᱮ
ᱡᱚᱦᱟᱨ ᱜᱮ ᱜᱚᱢᱠᱮ
ᱦᱮᱸ ᱦᱮᱸ ᱪᱮᱫ ᱠᱚ ᱫᱚᱢᱮ ᱠᱚ ᱥᱟᱸᱰᱮ ᱟᱠᱟᱱ ᱫᱚ᱾
ᱪᱮᱫ ᱢᱟᱱᱮ ᱫᱟᱜ ᱡᱟᱹᱲᱤᱭᱤᱫᱟ ᱠᱷᱟᱪᱮ ᱜᱮ ᱫᱚᱢᱮ ᱜᱮ᱾
ᱟᱪᱪᱷᱟ ᱟᱪᱪᱷᱟ ᱵᱟᱝ ᱵᱟᱹᱴᱤ ᱜᱟᱥᱟᱣ ᱞᱮᱠᱟ ᱥᱟᱰᱮ ᱠᱟᱱᱟ ᱛᱚ ᱫᱚᱢᱮ᱾
ᱟᱫᱚ ᱱᱟᱜ ᱠᱷᱟᱱ ᱫᱟᱜ ᱞᱤᱧ ᱟᱛᱟᱝ ᱠᱟᱫᱟ ᱚᱱᱠᱟ ᱵᱷᱩᱞᱩᱠ᱾ ᱛᱮ ᱱᱟᱜ ᱠᱷᱟᱱ ᱛᱟᱵᱚᱜ ᱠᱟᱱᱟ ᱫᱟᱜ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ, ᱟᱨ ᱫᱚᱢᱮ ᱫᱟᱜ ᱟᱵᱤᱱ ᱠᱟᱱᱟᱭ ᱥᱮᱪᱮᱫ᱾
ᱦᱮᱸ ᱫᱚᱢᱮᱜᱭ ᱫᱟᱜ ᱮᱫᱟᱭ ᱟᱫᱚ ᱱᱟᱜ ᱠᱷᱟᱱᱞᱤᱧ ᱟᱛᱟᱝ ᱠᱟᱫᱟ᱾ ᱡᱟᱛᱮ ᱮᱴᱟᱜ ᱥᱮᱫ ᱢᱟᱱᱮ ᱟᱞᱚ ᱞᱚᱦᱚᱫᱚᱜ ᱢᱟ ᱤᱭᱟᱹ᱾ ᱚ ᱟᱨ ᱠᱤ ᱚᱱᱠᱟ ᱞᱤᱧ ᱟᱛᱟᱝ ᱠᱟᱫᱟ᱾
ᱪᱟᱥ ᱠᱟᱹᱢᱤ ᱠᱚᱫᱚ ᱛᱤᱱᱟᱹᱜ ᱥᱟᱸᱹᱜᱤᱧ ᱠᱮᱫᱟᱵᱤᱱ, ᱫᱟᱜ ᱟᱯᱮ ᱠᱟᱱᱟᱭ ᱞᱟᱹᱭᱮᱫᱟᱵᱤᱱ᱾
ᱪᱟᱥ ᱠᱟᱹᱢᱤ ᱠᱚᱫᱚ ᱱᱟᱦᱟᱜ᱾ ᱟᱹᱞᱤᱧ ᱫᱚᱞᱤᱧ ᱟᱥᱲᱟ ᱠᱟᱫᱟ ᱟᱹᱣᱨᱤ ᱞᱤᱧ ᱡᱤᱛᱩᱼᱟ ᱪᱟᱥ ᱠᱟᱹᱢᱤ ᱫᱚ ᱱᱚᱜᱼᱚᱭ᱾ ᱤᱴᱟᱹ ᱠᱚ ᱢᱟᱜ ᱵᱟᱲᱟ ᱦᱩᱭᱩᱜ ᱠᱟᱱᱟ᱾
ᱛᱤᱥ ᱵᱮᱱ ᱯᱩᱨᱟᱹᱣᱟ᱾
ᱟᱫᱚ ᱟᱨᱟᱢ ᱥᱮᱱᱤᱧ ᱠᱚ᱾ ᱟᱨᱟᱢ ᱥᱮ ᱞᱤᱧ ᱦᱮᱸ ᱟᱨᱟᱢ ᱥᱮ ᱞᱤᱧ᱾ ᱠᱚᱨᱟᱣ ᱮᱫᱟ ᱵᱚᱪᱷᱚᱨ ᱫᱤᱱ ᱨᱮᱵᱚᱱ ᱡᱚᱢᱟ ᱵᱚᱪᱷᱚᱨ ᱫᱤᱱ ᱟᱨ᱾
ᱦᱮᱸ ᱦᱮᱸ
ᱟᱸ ᱟᱵᱟᱲ ᱟᱵᱩ ᱨᱚᱦᱚᱭ ᱠᱟᱛᱮ ᱡᱩᱫᱤ ᱵᱤᱱ ᱪᱟᱵᱟ ᱜᱤᱰᱤ ᱠᱟᱜᱼᱟ ᱾ ᱪᱮᱫ ᱠᱟ ᱦᱚᱲᱩ ᱦᱩᱭᱩᱜᱼᱟ ᱦᱮᱸ ᱥᱮ᱾
ᱵᱷᱟᱜᱮ ᱧᱚᱜ ᱧᱟᱢ ᱢᱟᱱᱮ ᱛᱚ ᱵᱷᱟᱜᱮ ᱧᱚᱜ ᱜᱮ ᱮᱭ᱾ ᱪᱟᱥ ᱠᱟᱹᱢᱤ ᱴᱟᱜ ᱫᱚ ᱠᱚᱨᱟᱣ ᱫᱟ ᱦᱮᱸ ᱥᱮ ᱵᱟᱝ᱾ ᱟᱨ ᱟᱨ ᱞᱟᱹᱭ ᱵᱤᱱ
ᱞᱟᱹᱭᱮᱫᱟᱹᱧ ᱟᱯᱮ ᱥᱮᱫ ᱫᱚ ᱪᱟᱵᱟ ᱦᱤᱡᱩᱜ ᱠᱟᱱᱟ᱾
ᱪᱮᱫ
ᱞᱟᱹᱭ ᱫᱟᱞᱤᱧ ᱟᱯᱮ ᱥᱮᱫ ᱫᱚ ᱪᱟᱵᱟ ᱦᱤᱡᱩᱜ ᱠᱟᱱᱟ ᱪᱟᱥ᱾
ᱦᱮᱸ ᱟᱞᱮᱥᱮᱫ ᱫᱚ ᱪᱟᱥ ᱪᱟᱵᱟ ᱦᱤᱡᱩᱜ ᱠᱟᱱᱟ ᱟᱹᱰᱤ ᱫᱤᱱ ᱠᱷᱚᱱᱮ ᱫᱷᱩᱨᱟᱹᱣ ᱟᱞᱮ ᱥᱮᱫ ᱫᱚ ᱫᱟᱜ ᱢᱟᱱᱮ᱾ ᱥᱮᱨᱢᱟ ᱡᱟᱹᱲᱤ ᱵᱷᱚᱨᱥᱟ ᱫᱚ ᱵᱟᱝ ᱠᱮᱱᱮᱞ ᱫᱟᱜ ᱢᱮᱱᱟᱜ ᱟᱠᱟᱟᱜᱼᱟ, ᱛᱟᱦᱚᱞᱮ ᱟᱫᱚ ᱪᱟᱵᱟ ᱦᱤᱡᱩᱜ ᱠᱟᱱᱟ ᱪᱟᱥ ᱟᱹᱞᱤᱧ ᱦᱚᱸᱛᱚ ᱦᱚᱸᱜᱼᱚᱭ ᱟᱨ ᱳᱭ ᱯᱮᱭᱟ ᱯᱩᱱᱭᱟᱹ ᱜᱮ ᱱᱟᱦᱟᱸᱜ ᱠᱷᱮᱛ ᱢᱮᱱᱟᱜᱼᱟ ᱚᱱᱟᱜᱮ ᱛᱮᱦᱮᱧ ᱜᱮ ᱦᱟᱸᱜ ᱢᱩᱪᱟᱹᱫ ᱢᱚᱱᱮ ᱦᱩᱭᱩᱜ ᱠᱟᱱᱟ, ᱠᱷᱮᱛ ᱥᱮᱫ ᱨᱮᱜᱮ ᱢᱮᱱᱟᱜ ᱟᱠᱟᱫ ᱞᱤᱧᱟᱹ᱾ ᱦᱩᱸ ᱛᱟᱦᱞᱮ ᱟᱹᱞᱤᱧ ᱛᱚ ᱟᱫᱚ ᱱᱤᱡᱮ ᱨᱟᱜ ᱜᱮ ᱚᱲᱟᱜ ᱨᱮ ᱛᱚ ᱜᱟᱹᱰᱤ ᱢᱮᱱᱟᱜᱼᱟ ᱛᱟᱦᱞᱮ ᱚᱱᱟᱛᱮ ᱟᱫᱚ ᱛᱟᱲᱟᱛᱟᱲᱤ ᱜᱮ ᱯᱩᱨᱟᱹᱣ ᱦᱩᱭᱱᱟ, ᱥᱤ ᱨᱮᱱᱟᱜ ᱫᱚ ᱡᱮ ᱦᱟᱸᱱᱮ ᱰᱨᱟᱭᱵᱷᱟᱨ ᱯᱟᱸᱡᱟᱭᱟᱢ ᱢᱟᱱᱮ ᱵᱚᱦᱩ ᱵᱮᱯᱟᱨ ᱟᱨᱠᱤ ᱟ ᱱᱤᱡᱮᱨᱟᱜ ᱟᱜᱮ ᱥᱤ ᱦᱩᱭᱱᱟ ᱛᱟᱨᱯᱚᱨ ᱮᱴᱟᱜ ᱦᱚᱲᱟᱜ᱾
ᱚ ᱦᱮᱸᱛᱚ ᱟᱫᱚ ᱱᱚᱜᱼᱚᱭ ᱱᱚᱛᱮ ᱫᱚ ᱱᱚᱜᱼᱚᱭ ᱰᱟᱭᱵᱷᱟᱨ ᱛᱟᱭ ᱤᱭᱟᱹ ᱜᱟᱹᱲᱤ ᱛᱟᱭᱚᱢ ᱨᱮ ᱫᱟᱹᱲ ᱟᱪᱩᱨᱚᱜ ᱦᱩᱭᱩᱜ ᱠᱟᱱᱟ ᱛᱤᱥᱮ ᱥᱮᱟᱭ ᱛᱤᱥ ᱵᱟᱝ ᱚᱱᱟ ᱢᱟᱱᱮ ᱚᱱᱠᱟ ᱠᱚ ᱮᱲᱮ ᱠᱟᱱᱟ ᱟᱨᱠᱤ ᱛᱮᱦᱮᱧ ᱜᱟᱯᱟ ᱡᱮ
ᱛᱚ ᱡᱟᱦᱟᱸ ᱵᱟᱹᱭᱦᱟᱹᱲ ᱨᱮ ᱦᱚᱭᱛᱚ ᱰᱨᱟᱭᱵᱷᱟᱨ ᱥᱤᱫᱟᱭ ᱧᱮᱞᱟᱵᱤᱱ ᱦᱚᱭᱛᱚ ᱢᱮᱫᱴᱮᱱ ᱠᱷᱮᱛ ᱮ ᱥᱤ ᱟᱫ ᱟᱫᱚ ᱚᱱᱟ ᱥᱩ ᱥᱩᱨ ᱥᱩᱯᱩᱨ ᱨᱮᱱ ᱜᱮ ᱪᱟᱹᱥᱤ ᱞᱟᱹᱭᱫᱟ ᱛᱟᱦᱚᱞᱮ ᱱᱚᱣᱟ ᱮᱸ ᱥᱤ ᱦᱚᱴᱚ ᱠᱟᱜ ᱢᱮ ᱛᱟᱦᱚᱞᱮ ᱩᱱᱤ ᱛᱚ ᱟᱨ ᱚᱱᱟ ᱥᱩᱨ ᱥᱩᱯᱩᱨ ᱫᱚ ᱵᱟᱭ ᱵᱟᱹᱜᱤ ᱦᱚᱴᱚᱣᱟᱜᱼᱟ ᱦᱮᱸᱥᱮ ᱵᱟᱝ?
ᱵᱟᱝ ᱵᱟᱝ ᱦᱳᱭ ᱚᱱᱮ ᱚᱱᱠᱟ ᱥᱤᱥ ᱛᱟ ᱯᱚᱨᱮ ᱩᱸ ᱦᱩᱭᱳᱭ ᱫᱚ ᱦᱩᱭᱩᱜ ᱜᱮᱭᱟ ᱟᱫᱚ ᱩᱱ ᱛᱮᱜᱮ ᱠᱚ ᱜᱷᱮᱨᱟᱣ ᱠᱟᱱᱟ ᱱᱟᱜ ᱠᱷᱟᱱ ᱾
ᱦᱳᱹᱭ ᱢᱟ ᱚᱠᱟ ᱞᱮᱠᱟᱛᱮ ᱦᱟᱸᱜ ᱴᱮᱠᱴᱟᱨ ᱵᱤᱱ ᱵᱟᱭ ᱚᱱᱟ ᱦᱩᱭᱩᱜ
ᱦᱳᱹᱭ ᱟᱫᱚ ᱦᱮᱸ ᱟᱫᱚ ᱱᱟᱜ ᱠᱷᱟᱱ ᱰᱟᱹᱟᱝᱨᱤ ᱱᱟᱦᱮᱞ ᱜᱮ ᱩᱱ ᱫᱚ ᱯᱟᱸᱡᱟ ᱦᱩᱸᱭᱩᱜᱼᱟ ᱪᱤᱠᱟᱹᱭᱟᱵᱤᱱ ᱾
ᱦᱩᱸ ᱟᱪᱷᱟ ᱟᱯᱮᱫ ᱫᱚ ᱰᱟᱝᱨᱤ ᱱᱟᱦᱮᱞ ᱛᱮᱫ ᱵᱟᱯᱮ ᱥᱤᱫᱟ?
ᱠᱷᱩᱵ ᱠᱚᱢ ᱜᱮ ᱢᱮᱱᱟᱜ ᱠᱚᱣᱟ ᱰᱟᱹᱝᱨᱤ ᱠᱚ ᱫᱚ ᱟᱨ ᱠᱷᱩᱵ ᱠᱚᱢ ᱜᱮᱠᱚ ᱟᱨᱠᱤ ᱤᱭᱟᱹᱭᱟ ᱛᱟᱨᱯᱚᱨ ᱦᱟᱸᱥᱟᱨ ᱰᱟᱝᱨᱤ ᱱᱟᱦᱮᱞ ᱦᱚᱸ ᱠᱷᱟᱪᱮ ᱫᱟᱢ ᱠᱟᱱᱟ ᱾
ᱟᱪᱪᱷᱟ ᱪᱷᱟ ᱾
ᱦᱩᱸ ᱾
ᱟᱫᱚ ᱟᱹᱵᱤᱱ ᱜᱮ ᱵᱟᱵᱤᱱ ᱵᱮᱱᱟᱜᱼᱟ ᱥᱮ ᱟᱯᱮ ᱥᱮᱫ ᱫᱚ ᱚᱱᱠᱟ ᱵᱤᱨ ᱠᱚ ᱵᱟᱹᱱᱩᱜ ᱟᱠᱟᱫ ᱡᱮ ᱰᱟᱝᱨᱤ ᱱᱟᱦᱮᱞ ᱚᱱᱟ ᱮᱹᱥᱤ ᱨᱮᱱᱟᱜ ᱡᱮ ᱵᱮᱱᱟᱣ ᱵᱮ
ᱟᱫᱚ ᱵᱤᱨ ᱠᱚᱫᱚ ᱜᱚᱢᱠᱮ ᱵᱤᱨ ᱠᱚᱫᱚ ᱢᱮᱱᱟᱜᱼᱟ, ᱠᱤᱱᱛᱩ ᱵᱤᱨ ᱟᱥᱚᱞ ᱡᱤᱱᱤᱥ ᱜᱮᱛᱚ ᱵᱟᱹᱱᱩᱜ ᱠᱚᱛᱟ ᱵᱚᱱ ᱾ ᱚᱱᱟ ᱤᱭᱟᱹ ᱰᱟᱹᱝᱨᱤ ᱦᱳᱹᱭ ᱦᱳᱹᱭ ᱾
ᱚᱱᱠᱟ ᱩᱱᱠᱩ ᱫᱚ ᱫᱚᱦᱚ ᱫᱚᱨᱠᱟᱨ ᱦᱳ ᱟᱫᱚ ᱵᱟᱟᱹᱵᱤᱱ ᱫᱚᱦᱚ ᱠᱟᱜ ᱠᱚ ᱠᱷᱟᱱ ᱪᱤᱠᱟᱹᱭᱵᱤᱱ ᱮᱴᱟᱜ ᱡᱟᱦᱟᱸᱭ ᱦᱚᱲ ᱠᱚᱨᱮᱱ ᱵᱟᱠᱚ ᱮᱢᱚᱜᱼᱟ ᱚᱱᱠᱟ ᱡᱮ ᱥᱤ ᱞᱟᱹᱜᱤᱫ ᱛᱮ᱾
ᱟᱫᱚ ᱟᱠᱚᱣᱟᱜ ᱵᱟᱝ ᱪᱟᱵᱟ ᱞᱮᱱ ᱠᱷᱟᱱ ᱾
ᱟᱪᱪᱷᱟ ᱟᱪᱪᱷᱟ ᱛᱟᱦᱚᱞᱮ ᱴᱮᱠᱴᱟᱨ ᱜᱮ ᱯᱟᱸᱡᱟᱭ ᱵᱤᱱ ᱪᱤᱠᱟᱹᱭᱟᱵᱤᱱ ᱦᱮᱸ ᱥᱮ ᱵᱟᱝ ᱾ ᱚᱱᱟᱦᱚᱸ ᱡᱩᱫᱤ ᱧᱟᱢᱚᱜ ᱠᱷᱟᱱ ᱫᱚ ᱟᱹᱰᱤ ᱵᱷᱟᱹᱜᱮ ᱢᱟᱱᱮ ᱥᱚᱢᱚᱭ ᱚᱠ ᱛᱚ ᱵᱟᱝ ᱞᱟᱜᱟᱜᱼᱟ, ᱟᱨᱠᱤ ᱠᱚᱢ ᱚᱠᱛᱚ ᱫᱚ ᱵᱤᱱ ᱠᱚᱨᱟᱣ ᱜᱚᱜ ᱠᱟᱜᱼᱟ ᱥᱤᱴᱟᱜ ᱫᱚ ᱾
ᱦᱳᱹᱭ ᱦᱳᱹᱭ ᱛᱟᱯᱚᱨ ᱚᱸᱜ ᱦᱩᱸ ᱞᱟᱹᱭᱵᱤᱱ᱾
ᱟ ᱞᱟᱹᱭ ᱵᱤᱱ ᱪᱮᱫ ᱵᱤᱱ ᱞᱟᱹᱭᱮᱫ ᱛᱟᱦᱮᱱᱟ ᱞᱟᱹᱭ ᱵᱤᱱ ᱾
ᱚ ᱞᱟᱹᱭ ᱫᱟᱞᱤᱧ ᱦᱚᱜᱼᱚᱭ ᱛᱟᱯᱚᱨ ᱤᱭᱟᱹ ᱫᱟᱜ ᱦᱚᱸ ᱡᱚᱨᱚ ᱠᱮᱫᱟ ᱵᱷᱤᱛᱟᱹ ᱢᱟᱜ ᱞᱤᱧ ᱪᱟᱞᱟᱣ ᱞᱮᱱᱟ,
ᱦᱩᱸ ᱾
ᱟᱫᱚ ᱚᱱᱟ ᱞᱚᱦᱚᱫ ᱞᱚᱦᱚᱫ ᱛᱮ ᱜᱮᱤᱧ ᱦᱮᱡᱱᱟ, ᱟᱫᱚ ᱦᱟᱯᱮ ᱛᱟᱦᱚᱞᱮ ᱫᱟᱠᱟ ᱡᱚᱢ ᱠᱟᱛᱮᱜ ᱠᱟᱹᱴᱤᱡ ᱡᱤᱨᱟᱹᱣ ᱵᱟᱲᱟ ᱦᱩᱭ ᱞᱮᱱ ᱜᱮ ᱡᱚᱢ ᱵᱟᱲᱟ ᱠᱟᱛᱮᱫ, ᱛᱟᱯᱚᱨ ᱟᱨᱚᱞᱤᱧ ᱪᱟᱞᱟᱜᱼᱟ ᱦᱩᱸ ᱾
ᱚ ᱟᱹᱞᱤᱧ ᱦᱚᱸ ᱵᱷᱤᱛᱚᱞᱤᱧ ᱢᱟᱜ ᱫᱚᱞᱤᱧ ᱢᱟᱜ ᱠᱮᱫᱟ ᱟᱫᱚ ᱵᱚᱸᱜᱷᱟ ᱠᱚ ᱦᱟᱞᱟᱝ ᱦᱩᱭᱱᱟ ᱠᱟᱴ ᱠᱚᱢ ᱠᱚᱠᱚ ᱧᱟᱢᱚᱜ ᱠᱟᱱᱟ ᱫᱚᱢᱮ, ᱪᱮᱫ ᱵᱤᱱ ᱞᱟᱹᱭᱟ ᱠᱟᱴᱠᱚᱢ ᱨᱟᱯᱟᱜ ᱛᱮᱜᱮ ᱫᱟᱠᱭᱟᱞᱤᱧ ᱡᱚᱢ ᱠᱮᱫᱼᱟ ᱟᱹᱰᱤ ᱢᱚᱸᱡ ᱵᱩᱡᱷᱣ ᱱᱟ ᱾
ᱦᱮᱸ ᱵᱩᱡᱷᱟᱹᱜ ᱜᱮᱭᱟ ᱠᱟᱴᱠᱚᱢ ᱨᱟᱯᱟᱜ ᱫᱚ, ᱟᱫᱚ ᱟᱨ ᱟᱹᱞᱤᱧ ᱦᱚᱸ ᱚᱱᱠᱟ ᱜᱮ ᱢᱟᱱᱮ ᱢᱤᱫ ᱡᱟᱭᱜᱟ ᱨᱮ ᱠᱚ ᱥᱤ ᱠᱮᱫᱟ ᱞᱚᱥᱚᱫ ᱠᱮᱫᱟ ᱠᱚ ᱱᱚᱣᱟ ᱰᱟᱝᱨᱤ ᱱᱟᱦᱮᱞ ᱛᱮᱜᱮ ᱠᱷᱟ ᱪᱮᱫ ᱦᱟᱹᱠᱩ ᱠᱚ ᱩᱰᱩᱝ ᱮᱱᱟ ᱛᱟᱦᱚᱞᱮ ᱟᱹᱞᱤᱧ ᱦᱚᱸ ᱠᱟᱹᱴᱤᱡ ᱦᱟᱹᱠᱩ ᱾
ᱠᱟᱞᱱᱟ ᱥᱮ ᱵᱟᱝ ᱾
ᱦᱮᱸ ᱦᱮᱸ ᱛᱟᱦᱚᱞᱮ ᱠᱷᱟᱪ ᱾ ᱦᱟᱹᱠᱩ ᱩᱰᱩᱠᱚ ᱠᱟᱱ ᱛᱟᱦᱚᱞᱮ ᱟᱹᱞᱤᱧ ᱦᱚᱸ ᱠᱟᱹᱴᱤᱡ ᱦᱟᱹᱠᱩ ᱞᱤᱧ ᱨᱟᱯᱟᱜ ᱠᱮᱫ ᱠᱚᱛᱮ ᱟᱨ ᱾ ᱫᱟᱜ ᱡᱟᱹᱲᱤ ᱞᱤᱧ ᱧᱩ ᱠᱮᱫᱟ ᱟᱨ ᱠᱤ ᱟᱹᱰᱤ ᱵᱷᱟᱜᱤ ᱜᱮ ᱵᱩᱡᱷᱟᱹᱣ ᱮᱱᱟ ᱟᱨ ᱠᱤ ᱾
ᱟᱹᱰᱤ ᱱᱟᱯᱟᱭ
ᱦᱩᱸ
ᱟᱨ ᱱᱤᱛᱚᱜ ᱟᱹᱞᱤᱧ ᱫᱟᱜ ᱫᱟᱜ ᱜᱮᱞᱤᱧ ᱡᱚᱢ ᱠᱮᱜᱼᱟ ᱫᱟᱜ ᱢᱟᱹᱰᱤ ᱛᱟᱯᱚᱨ ᱱᱚᱜᱼᱚᱭ ᱡᱮ ᱢᱤᱫᱴᱮᱱ ᱵᱮᱨᱮᱞ ᱦᱟᱥᱟ ᱨᱮᱱᱟᱜ ᱥᱚ ᱢᱟᱱᱮ ᱞᱚᱦᱚᱫ ᱦᱟᱥᱟ ᱨᱮᱱᱟᱜ, ᱪᱟᱥ ᱦᱟᱥᱟ ᱨᱮᱱᱟᱜ ᱥᱚ ᱟᱹᱰᱤ ᱨᱟ ᱢᱟᱱᱮ ᱚᱱᱟ ᱞᱚᱥᱚᱫ ᱫᱚ ᱴᱟᱜ ᱵᱟᱝ ᱵᱟᱦᱨᱮ ᱨᱮ ᱡᱩᱫᱤ ᱫᱟ ᱫᱟᱠᱟ ᱵᱤᱱ ᱡᱚᱢᱟ ᱵᱟᱝ ᱫᱟᱠᱟ ᱢᱤᱫ ᱵᱟᱹᱴᱤ ᱫᱚ ᱪᱮᱫᱟᱜ ᱵᱟᱨ ᱵᱟᱹᱴᱤ ᱫᱟᱠᱟ ᱵᱤᱱ ᱡᱚᱢᱟ ᱾
ᱦᱮᱸ ᱚᱱᱟ ᱥᱟ ᱤᱭᱟᱹ ᱚᱱᱟ ᱡᱟᱦᱟᱸ ᱞᱟᱹᱭ ᱟᱠᱚ ᱜᱚᱝᱠᱮ ᱟᱹᱞᱤᱧ ᱞᱤᱧ ᱟᱸᱡᱚᱢ ᱠᱟᱫᱟ ᱡᱮ ᱵᱟᱹᱭᱦᱟᱹᱲ ᱨᱮ ᱫᱟᱠᱟ ᱡᱚᱢ ᱞᱮᱠᱷᱟᱱ ᱟᱹᱰᱤ ᱪᱮᱦᱨᱟ ᱵᱩᱡᱷᱟᱹᱜᱼᱟ ᱥᱤᱵᱤᱞ ᱜᱮ ᱾
ᱦᱮᱸ ᱦᱮᱸ ᱚᱲᱟᱜ ᱨᱮ ᱚᱱᱟ ᱫᱟᱠᱟ ᱜᱮ ᱵᱟᱵᱤᱱ ᱡᱚᱢ ᱫᱟᱲᱮᱜᱼᱟ ᱧᱮᱞ ᱵᱤᱱ ᱾ ᱟᱫᱷᱟ ᱛᱷᱟᱹᱨᱤ ᱦᱚᱸ ᱵᱟᱵᱤᱱ ᱡᱚᱢ ᱠᱟᱫᱟ ᱦᱳᱭ ᱚᱱᱠᱟᱜᱮ ᱾
ᱟᱫᱚ ᱦᱩᱸ, ᱟᱫᱚ ᱨᱮᱸᱜᱮᱡ ᱨᱮᱫᱚ ᱡᱚᱢᱚ ᱜᱚᱜ ᱜᱮᱭᱟ ᱵᱟᱨᱦᱮ ᱨᱮ ᱛᱟᱢ ᱟᱨ ᱚᱲᱟᱜ ᱵᱷᱤᱛᱨᱤ ᱨᱮᱛᱟᱢ ᱥᱮᱪᱮᱫ
ᱛᱮᱫᱚ ᱪᱮᱫ ᱞᱮᱠᱟ ᱠᱚ ᱦᱟᱛᱟᱣᱮᱜᱼᱟ ᱯᱩᱭᱥᱟᱹ ᱟᱯᱮᱥᱮᱫ?
ᱴᱮᱠᱴᱟᱨ ᱛᱮᱫᱚ ᱠᱚ ᱦᱟᱛᱟᱣ ᱫᱟ ᱞᱟᱦᱟ ᱛᱮᱫᱚᱞᱤᱧ ᱟᱸᱡᱚᱢ ᱠᱟᱫᱟ ᱯᱚᱸᱪᱤᱥ ᱴᱟᱠᱟ ᱪᱷᱟᱵᱵᱤᱥ ᱴᱟᱠᱟ ᱟᱫᱚ ᱱᱮᱛᱟᱨ ᱫᱚ ᱡᱩᱫᱤ ᱠᱚ ᱵᱟᱲᱦᱟᱣ ᱠᱟᱜ ᱠᱷᱟᱱ ᱚᱱᱟ ᱫᱚ ᱵᱟᱹᱞᱤᱧ ᱞᱟᱹᱭ ᱫᱟᱲᱮᱭᱟᱜ
ᱟᱪᱪᱷᱟ ᱟᱪᱪᱷᱟ ᱟᱞᱮ ᱥᱮᱫ ᱫᱚ ᱦᱟᱸᱜ ᱯᱚᱸᱪᱤᱥ ᱴᱟᱠᱟ ᱜᱮ ᱢᱮᱱᱟᱜ ᱟᱠᱟᱜ-ᱟ ᱟᱹᱣᱨᱤ ᱠᱚ ᱵᱟᱲᱦᱟᱣᱟ ᱾
ᱚᱸ
ᱦᱳᱭ ᱛᱟᱦᱞᱮ ᱚᱱᱟ ᱜᱮ ᱵᱷᱟᱜᱮ ᱥᱩᱵᱤᱫᱷᱟ ᱵᱟᱠᱷᱟᱱ ᱥᱩᱱᱩᱢ ᱫᱟᱢ ᱵᱟᱹᱲᱛᱤ ᱠᱟᱱᱟ ᱛᱚ ᱢᱚᱱᱮ ᱦᱩᱭ ᱞᱮᱱᱟ ᱡᱮ ᱥᱩᱱᱩᱢ ᱫᱟᱢ ᱵᱟᱹᱲᱛᱤ ᱠᱟᱱᱟ ᱢᱟᱱᱮ ᱦᱟᱸᱜ ᱱᱚᱣᱟ ᱠᱚ ᱵᱟᱲᱦᱟᱣᱟ ᱞᱟᱦᱟ ᱛᱮᱫᱚ ᱦᱩᱭᱩᱜ ᱠᱟᱱᱟ ᱜᱷᱚᱱᱴᱟ ᱨᱮ ᱚᱱᱠᱟ ᱯᱚᱱᱮᱨᱚᱥᱚ ᱴᱟᱠᱟ ᱟᱨᱠᱤ ᱢᱤᱫ ᱜᱷᱚᱱᱴᱟ ᱨᱮ ᱾
ᱦᱮᱸ ᱦᱮᱸ ᱛᱟᱯᱚᱨ ᱱᱚᱜᱼ ᱱᱚᱝᱠᱟ ᱱᱚᱝᱠᱟ ᱴᱟᱠᱴᱟᱨ ᱟᱹᱪᱩᱨ ᱞᱮᱠᱟ ᱫᱚ ᱠᱷᱮᱛ ᱫᱚ ᱠᱷᱩᱵ ᱠᱚᱢ ᱜᱮ ᱢᱮᱱᱟᱜᱼᱟ ᱱᱤ ᱡᱮᱨᱟᱜ ᱫᱚ ᱦᱮᱸ ᱢᱤᱫ ᱯᱷᱩᱲᱩᱜ ᱠᱟᱛᱮᱫ ᱠᱷᱮᱛ ᱢᱮᱱᱟᱜᱼᱟ ᱚᱱᱟ ᱟᱨᱚ ᱴᱟᱠ ᱴᱚᱨ ᱫᱚ ᱟᱫᱚ ᱚᱱᱟ ᱥᱚᱢᱳᱚᱭ ᱵᱤᱥᱤ ᱦᱟᱛᱟᱣᱟᱭ ᱚᱱᱟ ᱜᱮ ᱡᱟ ᱾
ᱟᱫᱚ ᱚᱱᱟ ᱫᱚ ᱛᱟᱦᱞᱮ ᱟᱹᱵᱤᱱ ᱫᱚ ᱱᱟᱦᱮᱞ ᱛᱮᱜᱮ ᱵᱟᱵᱤᱱ ᱥᱤ ᱦᱚᱪᱚᱭᱟ ᱡᱟᱦᱟᱸᱭᱟᱜ ᱜᱮ ᱡᱩᱫᱤ ᱰᱟᱝᱨᱟ ᱡᱳᱜᱟᱲ ᱠᱟᱛᱮᱫ ᱱᱟᱦᱮᱞ ᱠᱚ ᱡᱚᱜᱟᱲ ᱠᱟᱛᱮᱫ ᱪᱮᱫᱟᱜ ᱴᱮᱠᱴᱟᱨ ᱫᱚᱵᱤᱱ ᱛᱟᱸᱜᱤ ᱠᱟᱜᱼᱟ ᱚᱱᱟ ᱛᱤᱱᱟᱹᱜ ᱵᱟᱝ ᱚᱠᱛᱚ ᱞᱟᱜᱟᱜᱼᱟ?
ᱢᱮᱱ ᱵᱟᱲᱟ ᱦᱩᱭ ᱞᱮᱱ ᱜᱮᱭᱟ ᱚᱱᱟ ᱰᱟᱝᱨᱤ ᱱᱟᱦᱮᱞ ᱠᱚᱛᱮ ᱜᱮ ᱟᱫᱚ ᱚᱱᱮ ᱚᱱᱠᱟ ᱢᱟᱱᱮ ᱥᱮᱛᱟᱜ ᱠᱷᱚᱱᱟᱜ ᱛᱮᱦᱮᱧ ᱫᱚ ᱫᱟᱜ ᱠᱮᱫᱟ ᱟᱨᱮ ᱛᱮᱦᱮᱧ ᱫᱚ ᱵᱟᱝ ᱜᱟᱯᱟ ᱜᱟᱯᱟ ᱫᱚ ᱵᱟᱝ ᱢᱮᱭᱟᱝ ᱚᱱᱮ ᱚᱱᱠᱟ ᱫᱚᱦᱚ ᱵᱚᱦᱟᱜ ᱠᱟᱱᱟ ᱠᱚ ᱟᱨᱠᱤ ᱮᱢᱚᱱ ᱡᱟᱯᱩᱫ ᱮ ᱞᱟᱜᱟᱣ ᱠᱟᱫᱟᱭ ᱥᱮ ᱠᱷᱟᱪᱮ ᱡᱟᱯᱩᱫ ᱾
ᱫᱟᱜ ᱫᱚ ᱟᱥᱟᱲ ᱵᱚᱸᱜᱟ ᱠᱟᱱᱟ ᱟᱥᱟᱲ ᱵᱚᱸᱜᱟ ᱢᱩᱪᱟᱹᱫ ᱮᱱᱟ ᱟᱫᱚ ᱱᱮᱛᱟᱨ ᱫᱚ ᱡᱟᱹᱯᱩᱫ ᱫᱤᱱ ᱟᱫᱚ ᱵᱟᱭ ᱫᱟᱜᱟ ᱠᱤ ᱫᱟᱜ ᱜᱮᱭᱟ ᱦᱮᱸ ᱥᱮ ᱵᱟᱝ ᱟᱫᱚ ᱱᱮ ᱜᱷᱩᱸᱜᱩ ᱠᱚ ᱡᱮᱢᱚᱱ ᱡᱟᱦᱟᱸᱭ ᱠᱚ ᱨᱚᱦᱚᱭᱟ ᱜᱷᱩᱸᱜᱩ ᱠᱚ ᱤᱭᱟᱹ ᱠᱟᱜᱼᱟ ᱡᱟᱦᱟᱸᱭ ᱵᱤᱛᱟᱹᱞᱟᱜ ᱠᱚ ᱩᱱᱠᱩ ᱦᱚᱸ ᱜᱷᱩᱸᱜᱩ ᱦᱚᱸ ᱟᱨ ᱵᱟᱠᱷᱟᱱ ᱚᱱᱮ ᱡᱟᱦᱟᱸ ᱴᱩᱯᱤ ᱵᱤᱨ ᱠᱷᱚᱱᱟᱜ ᱧᱟᱢᱚᱜ ᱫᱚ ᱥᱟᱠᱟᱢ ᱛᱮᱠᱚ ᱵᱮᱱᱟᱣ ᱫᱚ
ᱦᱩᱸ ᱦᱩᱸ
ᱟᱫᱚ ᱟᱯᱮ ᱥᱮᱫ ᱫᱚ ᱦᱟᱸᱜ ᱚᱱᱠᱟ ᱴᱩᱯᱤ ᱫᱚ ᱢᱮᱱᱟᱜᱼᱟ ᱪᱚᱝ ᱵᱟᱝ ᱪᱚᱝ?
ᱦᱮᱸ ᱜᱷᱩᱜᱩ ᱴᱩᱯᱤ
ᱦᱮᱸ ᱜᱩᱜᱩ ᱴᱩᱯᱤ ᱚᱱᱮ
ᱦᱮᱸ ᱢᱮᱱᱟᱜᱼᱟ ᱢᱮᱱᱟᱜᱼᱟ ᱦᱮᱸ ᱜᱷᱩ ᱜᱩ ᱜᱷᱩᱸᱜᱩ ᱦᱚᱸ ᱢᱮᱱᱟᱜᱼᱟ ᱚᱱᱟ ᱨᱮᱱᱟᱜ ᱛᱟᱨᱯᱚᱨᱮ ᱥᱮ ᱚᱱᱟ ᱴᱩᱯᱤ ᱦᱚᱸ ᱢᱮᱱᱟᱜᱼᱟ ᱡᱟᱠᱜᱮ ᱡᱟᱦᱟᱸᱭ ᱠᱚ ᱡᱩᱛ ᱠᱟᱣᱱᱤᱡ-ᱟ ᱟᱨᱠᱤ
ᱟᱪᱪᱷᱟ ᱟᱪᱪᱷᱟ ᱟᱹᱰᱤ ᱱᱟᱯᱟᱭ। ᱚᱱᱟ ᱠᱷᱟᱱ ᱫᱚ ᱟᱨᱟᱢ ᱥᱮ ᱵᱮᱱ ᱠᱟᱹᱢᱤᱭᱟ ᱟᱹᱰᱤ ᱪᱮᱨᱦᱟ ᱫᱟᱜ ᱦᱚᱸ ᱮᱠᱫᱚᱢ ᱢᱤᱫ ᱴᱷᱚᱯᱟ ᱫᱟᱜ ᱦᱚᱸ ᱵᱟᱝ ᱵᱚᱞᱚᱜᱼᱟ ᱚᱱᱟ ᱡᱟ ᱪᱮᱨᱦᱟ ᱡᱩᱛᱩᱜᱼᱟ ᱵᱟᱝ ᱦᱮᱸ,
ᱛᱟᱞᱮ ᱟᱯᱮ ᱥᱮᱫ ᱫᱚ ᱞᱩᱢᱟᱹᱝ ᱵᱟᱲᱜᱮ ᱠᱚᱫᱚ ᱢᱮᱱᱟᱜᱼᱟ ᱥᱮ ᱵᱟᱝ?
ᱞᱩᱢᱟᱹᱝ ᱵᱟᱲᱜᱮ ᱫᱚ ᱜᱚᱝᱠᱮ ᱟᱹᱣᱨᱤ ᱠᱚ ᱟᱲᱟᱜ ᱠᱚᱫᱚ ᱱᱮᱥ ᱫᱚ ᱵᱤᱨ ᱨᱮᱛᱚ ᱟᱫᱚ ᱤᱛᱟᱹ ᱠᱚ ᱱᱮᱜᱼᱮ ᱠᱚ ᱤᱭᱟᱹᱭᱫᱟ ᱛᱟᱯᱚᱨᱮ ᱠᱚ ᱟᱹᱜᱩ ᱠᱚᱣᱟ ᱦᱚᱞᱟ ᱱᱟᱜ ᱠᱷᱟᱱ
ᱪᱮᱫ ᱵᱤᱱ ᱞᱟᱹᱭ ᱫᱟ ᱞᱟᱹᱭ ᱵᱤᱱ
ᱦᱚᱞᱟ ᱱᱟᱜ ᱠᱷᱟᱱᱤᱧ ᱪᱟᱞᱟᱣ ᱞᱮᱱᱟ ᱚᱱᱮ ᱯᱩᱴᱠᱟᱹ ᱦᱟᱞᱟᱝ ᱛᱟᱞᱦᱮ ᱞᱤᱧ ᱧᱮᱞᱮᱫ ᱠᱚᱣᱟ ᱜᱟᱡᱟᱲ ᱠᱚ ᱤᱭᱟᱹ ᱜᱟᱡᱟᱲ ᱠᱚᱠᱚ ᱯᱷᱟᱸᱠᱟ ᱭᱮᱫᱟ
ᱟᱪᱪᱷᱟ ᱛᱟ ᱢᱟᱱᱮ ᱱᱟᱜ ᱠᱚ ᱟᱲᱟᱜ ᱠᱚᱣᱟ ᱡᱚᱞᱫᱤ ᱧᱚᱜ ᱜᱮ ᱟᱹᱰᱤ ᱞᱚᱜᱚᱱ ᱜᱮ ᱦᱮᱸ ᱥᱮ ᱵᱟᱝ ᱚ ᱟᱞᱮ ᱦᱚᱸ ᱡᱮᱢᱚᱱ ᱵᱟᱜᱟᱱ ᱢᱮᱱᱟᱜ ᱟᱠᱟᱜ ᱛᱟᱞᱮᱭᱟ ᱥᱳᱞᱳ ᱟᱱᱟ ᱨᱮᱱᱟᱜ ᱜᱮ ᱟᱫᱚ ᱞᱤᱡᱽ ᱛᱮ ᱮᱢ ᱦᱩᱭ ᱠᱟᱱᱟ ᱟᱫᱚ ᱚᱠᱚᱭ ᱛᱤᱨᱮ ᱤᱭᱟᱹ ᱥᱳᱞᱳ ᱟᱱᱟ ᱨᱮᱱ ᱦᱚᱲ ᱫᱚ ᱛᱤᱨᱮ ᱟᱲᱟᱜᱮᱫ ᱠᱚᱛᱮ ᱞᱤᱥᱴᱮ ᱮᱢ ᱦᱩᱭ ᱠᱟᱱᱟ ᱩᱱᱤ ᱟᱲᱟᱜ ᱵᱟᱲᱟᱭᱮᱫ ᱠᱚᱣᱟᱭ
ᱟᱪᱪᱷᱟ ᱦᱮᱸ ᱛᱚ ᱩᱸᱻ ᱦᱮᱸ ᱠᱷᱟᱴᱟᱜ ᱫᱚ ᱦᱩᱭᱩᱜ ᱜᱮᱭᱟ ᱯᱚᱭᱥᱟ ᱡᱩᱫᱤ ᱵᱤᱱ ᱨᱚᱡᱜᱟᱨ ᱠᱷᱟᱱ ᱵᱟᱠᱚ ᱞᱟᱹᱭᱟ ᱨᱤᱠᱥ ᱦᱚᱸ ᱠᱟᱹᱢᱤ ᱦᱩᱭᱩᱜ ᱜᱮᱭᱟ
ᱮᱠᱫᱚᱢ ᱮᱠᱫᱚᱢ ᱞᱟᱵᱷ ᱢᱮᱱᱟᱜ ᱦᱚᱸ ᱚᱝᱠᱟ ᱜᱮ ᱡᱮᱞᱮᱠᱟ ᱠᱚ ᱦᱟᱨᱟᱜ-ᱟ
ᱦᱮᱸ ᱞᱟᱵᱷ ᱢᱮᱱᱟᱜᱼᱟ ᱦᱮᱸ ᱵᱚᱪᱷᱚᱨ ᱨᱮ ᱚᱱᱟ ᱫᱚ ᱵᱷᱟᱜᱮ ᱜᱮ ᱞᱟᱵᱷ
ᱮᱠᱫᱚᱢ ᱟᱫᱚ ᱢᱤᱫ ᱫᱷᱟ ᱢᱤᱫ ᱥᱟᱶ ᱛᱮ ᱛᱷᱚᱠᱟ ᱴᱟᱠᱟ ᱵᱤᱱ ᱧᱟᱢᱟ ᱛᱚ ᱱᱚᱣᱟ ᱫᱚ ᱛᱟᱯᱚᱨ ᱡᱮᱢᱚᱱ ᱵᱚᱭᱞᱟᱨ ᱯᱷᱟᱨᱟᱢ ᱠᱚᱨᱮ ᱟᱯᱮ ᱚᱱᱛᱮ ᱵᱚᱭᱞᱟᱨ ᱯᱷᱟᱨᱢ ᱠᱚ ᱵᱟᱹᱱᱩᱜ-ᱟ?
ᱢᱮᱱᱟᱜ ᱢᱮᱱᱟᱜ ᱜᱮᱭᱟ ᱵᱚᱭᱞᱟᱨ ᱯᱷᱟᱨᱢ ᱵᱟᱝ ᱫᱚ ᱵᱟᱝ
ᱟᱪᱪᱷᱟ
ᱛᱟᱯᱚᱨᱮ ᱱᱚᱜ-ᱚᱭ ᱡᱮᱢᱚᱱ ᱪᱟᱥ ᱨᱮ ᱚᱝᱠᱟ ᱵᱤᱱ ᱨᱚᱛ ᱨᱚᱦᱚᱭᱟ ᱵᱚᱱ ᱚᱱᱠᱟ ᱦᱚᱸ ᱞᱩᱢᱟᱹᱝ ᱟᱰᱟ ᱵᱚᱪᱷᱚᱨ ᱨᱮ ᱡᱩᱫᱤ ᱵᱤᱱ ᱠᱚᱨᱟᱣᱟ ᱥᱮ
ᱦᱮᱸ ᱮᱠᱫᱚᱢ ᱟᱫᱚ ᱟᱞᱮ ᱥᱮᱫ ᱫᱚ ᱦᱟᱸᱜ ᱯᱷᱟᱠᱟ ᱟᱰᱤ ᱪᱮᱨᱦᱟ ᱜᱚᱰᱟ ᱢᱟᱴᱷ ᱛᱚ ᱛᱟᱞᱦᱮ ᱵᱤᱨ ᱫᱚ ᱦᱟᱸᱜ ᱵᱟᱹᱱᱩᱜᱼᱟ ᱚᱱᱮ ᱡᱟᱦᱟᱸ ᱪᱟᱯᱚᱥ ᱠᱚ ᱦᱟᱨᱟ ᱟᱠᱟᱱᱟ ᱪᱟᱯᱚᱥ ᱫᱚ ᱚᱱᱮ ᱠᱟᱢᱤᱱ ᱠᱚ ᱞᱟᱜᱟᱣᱮᱫ ᱠᱚᱣᱟ ᱢᱟᱜ ᱦᱚᱪᱚᱭᱮᱫ ᱠᱚᱣᱟ ᱠᱚ ᱫᱤᱱ ᱨᱮ ᱦᱚᱭᱛᱚ ᱫᱩᱥᱚ ᱴᱟᱠᱟ ᱡᱟᱜᱮ ᱠᱚ ᱮᱢᱟ ᱠᱚ ᱠᱟᱱᱟ
ᱟᱪᱪᱷᱟ ᱟᱪᱪᱷᱟ ᱛᱟᱞᱦᱮ ᱜᱚᱝᱠᱮ ᱞᱟᱹᱭ ᱫᱟᱞᱤᱧ ᱟᱯᱮ ᱥᱮᱫ ᱫᱚ ᱩᱫ ᱵᱟᱝ ᱚᱢᱚᱱᱜ ᱠᱟᱱᱟ ᱩᱫ?
ᱩᱲᱫ ᱦᱮᱸ ᱚᱢᱚᱱᱚᱜ ᱠᱟᱱ ᱜᱮᱭᱟ ᱱᱚᱜ-ᱚᱭ ᱛᱚ ᱦᱚᱞᱟ ᱠᱟᱹᱴᱤᱡ ᱵᱤᱨ ᱥᱮᱫ ᱞᱤᱧ ᱪᱟᱞᱟᱣ ᱞᱮᱱᱟ ᱛᱟᱞᱮ ᱚᱱᱮ ᱤᱭᱟᱹ ᱩᱫ ᱡᱟᱦᱟᱸ ᱠᱚ ᱞᱟᱹᱭᱮᱜ-ᱟ ᱛᱚᱨᱢᱟ ᱩᱫ ᱟᱨ ᱯᱟᱴᱠᱟ ᱩᱫ ᱞᱤᱧ ᱮ ᱦᱟᱞᱟᱝ ᱜᱚᱫ ᱠᱮᱫ ᱟᱫᱚ ᱯᱩᱴᱟᱹ ᱦᱚᱸᱠᱚ ᱚᱢᱚᱱ ᱠᱟᱱᱟ ᱟᱫᱚ ᱩᱱᱟᱹᱜ ᱜᱟᱱ ᱫᱚ ᱵᱟᱞᱤᱧ ᱧᱟᱢ ᱞᱮᱫ ᱠᱚᱣᱟ ᱳᱭ ᱟᱨᱠᱤ ᱩᱫ ᱚᱲᱟᱜ ᱩᱛᱩ ᱞᱮᱠᱟ ᱫᱚ ᱯᱩᱴᱠᱟᱹ ᱫᱚᱞᱤᱧ ᱦᱟᱞᱟᱝ ᱟᱹᱜᱩ ᱞᱮᱫ ᱠᱚᱣᱟ ᱟᱯᱮ ᱥᱮᱫ ᱫᱚ ᱧᱟᱢᱚᱜ ᱠᱟᱱᱟ ᱠᱚ ᱥᱮ ᱵᱟᱝ?
ᱦᱮᱸ ᱦᱚᱞᱟ ᱦᱚᱞᱟ ᱩᱫ ᱠᱚ ᱦᱟᱞᱟᱝ ᱟᱜᱩ ᱞᱮᱫᱟ ᱚᱱᱮ ᱡᱟᱦᱟᱸ ᱵᱩᱱᱩᱢ ᱩᱫ ᱡᱟᱦᱟᱸ ᱚᱨᱛᱩᱫ ᱩᱫ ᱚᱱᱟᱠᱚ ᱦᱟᱞᱟᱝ ᱟᱜᱩ ᱞᱮᱫᱟ ᱥᱳᱲᱮ ᱦᱳᱭ ᱞᱮᱱᱟ ᱦᱚᱞᱟᱱᱚᱜ ᱫᱚ ᱵᱷᱟᱜᱤ ᱜᱮ ᱵᱩᱡᱷᱟᱹᱣᱱᱟ
ᱟᱪᱪᱷᱟ ᱚᱨ ᱛᱩᱫ ᱩᱫ ᱚᱱᱮᱛᱚ ᱪᱮᱫ ᱠᱚ ᱞᱟᱹᱭᱟ ᱟᱹᱰᱤ ᱡᱮᱞᱮᱧ ᱦᱮᱸ ᱥᱮ ᱵᱟᱝ
ᱦᱳᱭ ᱡᱟᱦᱟᱸ ᱵᱩᱱᱩᱢ ᱠᱚᱨᱮ ᱚᱢᱚᱱᱚᱜ
ᱦᱩᱸ ᱞᱟᱹᱭᱟᱠᱚ ᱫᱩᱲᱩᱵ ᱠᱟᱛᱮᱜ ᱫᱚ ᱵᱟᱠᱚ ᱛᱩᱫᱟ ᱚᱱᱟ ᱫᱚ ᱩᱸᱜᱩᱫ ᱠᱟᱛᱮᱫ ᱪᱷᱟᱲᱟ
ᱚ
ᱵᱟᱠᱷᱟᱱ ᱵᱤᱱ ᱛᱚᱯᱟᱜ ᱦᱚᱪᱚᱭᱟ ᱞᱟᱹᱭᱟᱠᱚ
ᱚ
ᱦᱩᱸ ᱦᱩᱸ ᱟᱹᱰᱤ ᱟᱨ ᱟᱻ
ᱛᱟᱯᱚᱨ ᱚᱝᱠᱟ ᱢᱟᱱᱮᱼᱼ ᱟᱹᱞᱤᱧ ᱫᱚ ᱚᱱᱠᱟ ᱫᱚ ᱵᱟᱟᱹᱞᱤᱧ ᱦᱟᱞᱟᱝ ᱵᱟᱲᱟ ᱠᱟᱫᱟ ᱩᱫ ᱠᱚᱫᱚ ᱟᱫᱚᱼᱼ ᱚᱱᱟ ᱥᱤᱭᱟᱹᱲ ᱠᱚᱨᱮᱜ ᱡᱟ ᱚᱢᱚᱱᱚᱜ ᱜᱮᱭᱟ ᱚᱱᱟ ᱠᱚᱫᱚ ᱰᱤᱨᱤ ᱜᱮᱭᱟ ᱥᱮ ᱚᱱᱮᱼᱼ ᱡᱟ ᱮᱛᱟᱨ ᱫᱚ ᱚᱱᱟ ᱵᱚᱨᱥᱟ ᱞᱟᱹᱜᱤᱫ ᱛᱮ ᱚᱱᱟ ᱵᱩᱞᱩᱝ ᱨᱮ ᱚᱢᱚᱱᱚᱜ ᱠᱟᱱᱟ ᱟᱨᱠᱤᱼᱼ
ᱟᱪᱪᱷᱟ ᱟᱪᱪᱷᱟ ᱟᱹᱞᱤᱧ ᱦᱚᱸ ᱩᱫ ᱫᱚ ᱵᱷᱟᱜᱤ ᱜᱮᱞᱤᱧ ᱦᱟᱲᱟᱢ ᱠᱟᱫᱟ ᱢᱟᱱᱮ ᱵᱤᱱᱟᱹ ᱠᱟᱨᱚᱱ ᱛᱮ ᱟᱨᱠᱤ ᱡᱮ ᱩᱵ ᱦᱟᱞᱟᱝ ᱞᱤᱧ ᱪᱟᱞᱟᱣ ᱠᱟᱱᱟ ᱚᱱᱠᱟ ᱫᱚ ᱵᱟᱝ ᱳᱭᱛᱚ ᱢᱮᱨᱚᱢ ᱜᱩᱯᱤ ᱜᱩᱯᱤ ᱛᱮ ᱧᱮᱞ ᱫᱟᱹ ᱢᱮᱨᱚᱢ ᱦᱚᱭᱛᱚ ᱜᱟᱡᱟᱲ ᱥᱮᱫ ᱮ ᱵᱚᱞᱚᱭᱮᱱᱟ ᱟᱫᱚ ᱦᱚᱛᱚ ᱢᱮᱨᱚᱢ ᱡᱚᱠᱷᱚᱱ ᱫᱟᱞ ᱵᱤᱱ ᱪᱟᱞᱟᱜᱼᱟ ᱥᱮ ᱩᱰᱚᱜ ᱵᱤᱱ ᱪᱟᱞᱟᱜᱼᱟ ᱧᱮᱞᱫᱟᱹᱧ ᱵᱟᱵᱟᱼᱼ ᱩᱫ ᱫᱚ ᱚᱠᱟᱞᱤᱧ ᱧᱮᱞ ᱟᱠᱟᱜ-ᱟ ᱟᱨᱼᱼ ᱚᱠᱟ ᱠᱚᱨᱮ ᱫᱚ ᱦᱚᱭᱛᱚ ᱧᱮᱞ ᱦᱚᱴᱚ ᱟᱠᱟᱜᱼᱟ ᱞᱤᱧ ᱥᱮᱛᱟᱜ ᱵᱷᱳᱨ ᱛᱮᱞᱤᱧ ᱪᱟᱞᱟᱣ ᱟᱠᱟᱱᱟ ᱦᱟᱞᱟᱝ ᱟᱹᱜᱩ ᱟᱠᱟᱫᱟᱞᱤᱧ ᱱᱚᱜ ᱱᱚᱝᱠᱟ ᱦᱚᱸ ᱦᱩᱭ ᱟᱠᱟᱱᱟ᱾
ᱚ ᱦᱮᱸ ᱛᱚ
ᱦᱩᱸ ᱦᱩᱸ᱾
ᱛᱟᱯᱚᱨᱮ ᱟᱹᱞᱤᱧ ᱫᱚ ᱚᱱᱮ ᱡᱚᱠᱷᱚᱱ ᱥᱟᱬ ᱠᱚᱜᱼᱟ ᱩᱱᱞᱤᱧ ᱧᱮᱧᱟᱢᱟ,
ᱚ ᱢᱟᱱᱮ ᱟᱪᱪᱷᱟ ᱚᱱᱠᱟᱼᱼ
ᱩᱱ ᱩᱱᱤᱡ ᱢᱮᱱ ᱪᱟᱞᱟᱜ ᱛᱟᱹᱟᱞᱤᱧᱟ ᱚᱸᱰᱮ ᱵᱟᱠᱷᱟᱱ ᱫᱚ ᱵᱟᱝ
ᱚ ᱟᱪᱪᱷᱟ ᱟᱪᱪᱷᱟ ᱟᱫᱚ ᱧᱮᱞ ᱵᱮᱱ ᱩᱫ ᱫᱚ ᱦᱟᱸᱜ ᱡᱚᱛᱚ ᱡᱚᱛᱚ ᱦᱚᱲ ᱫᱚ ᱵᱟᱠᱚ ᱧᱮᱧᱟᱢᱟ ᱚᱱᱟ ᱫᱚ ᱥᱟᱞᱼᱼ ᱟᱱ ᱫᱚᱵᱤᱱ ᱧᱮᱧᱟᱢᱟ ᱠᱤᱱᱛᱩ ᱚᱱᱮ ᱡᱟᱦᱟᱸ ᱤᱭᱟᱹ ᱠᱚᱜ ᱫᱚ ᱪᱮᱫ ᱠᱚ ᱞᱟᱹᱭ ᱟ ᱵᱷᱼᱼ ᱞᱷᱴᱩ ᱧᱚᱜ ᱛᱟᱦᱮᱱᱟ ᱩᱱᱫᱚ ᱦᱟᱸᱜ ᱡᱚᱛᱚ ᱦᱚᱲ ᱫᱚ ᱵᱟᱠᱚ ᱧᱟᱢᱟ ᱡᱚᱛᱚ ᱦᱚᱲᱟᱜ ᱢᱮᱫ ᱫᱚ ᱵᱟᱝ ᱪᱟᱞᱟᱜ ᱜᱮᱭᱟ᱾ ᱞᱮᱵᱮᱫ ᱯᱟᱨᱚᱢ ᱫᱮᱤᱭᱟᱠᱚ ᱛᱚᱵᱩ ᱚᱱᱟᱼᱼ ᱵᱟᱠᱚ ᱦᱟᱞᱟᱝᱟ ᱱᱚᱜ ᱱᱚᱝᱠᱟ ᱚᱱᱟ ᱦᱚᱸ ᱢᱤᱫᱴᱮᱡ ᱢᱚᱞᱚᱝ ᱨᱮᱱᱟᱜ ᱵᱮᱯᱟᱨ ᱟᱨᱠᱤ ᱟᱨ ᱢᱮᱫ ᱨᱮᱱᱟᱜ ᱦᱚᱸ ᱵᱮᱯᱟᱨ ᱠᱟᱱᱟ᱾
ᱦᱮᱸ ᱚᱱᱮ ᱚᱱᱠᱟ ᱵᱮ ᱯᱟᱨ ᱟᱞᱤᱧ ᱦᱚᱸ ᱚᱱᱠᱟ ᱫᱚᱼᱼ ᱵᱟᱹᱞᱤᱧ ᱧᱟᱢ ᱟᱠᱟᱫᱟ ᱛᱚᱵᱮ ᱢᱤᱫ ᱫᱷᱟᱣ ᱞᱤᱧ ᱧᱟᱢ ᱞᱮᱫᱟ ᱟᱹᱰᱤᱥᱼᱼ ᱥᱟᱸᱜᱮ ᱮᱠᱫᱚᱢ ᱟᱹᱰᱤ ᱥᱟᱸᱜᱮ ᱜᱮᱭᱟ ᱱᱚᱝᱠᱟᱼᱼ ᱟᱹᱞᱤᱧ ᱦᱚᱸ ᱱᱚᱝᱠᱟ ᱜᱮᱞᱤᱧ ᱪᱟᱞᱟᱜ ᱠᱟᱱᱟᱼᱼ
ᱦᱮᱸ
ᱥᱮᱛᱟᱜ ᱧᱚᱜ ᱨᱮᱜᱮ ᱱᱟᱜᱠᱷᱟᱱ ᱵᱤᱨ ᱥᱮᱫ ᱞᱤᱧ ᱯᱟᱨᱚᱢᱚᱜ-ᱟ᱾ ᱛᱟᱯᱚᱛ ᱟᱹᱞᱤᱧ ᱱᱟᱜ ᱠᱷᱟᱱ ᱡᱟᱸᱜᱟ ᱚᱸᱰᱮ ᱜᱮ ᱵᱟᱝ ᱡᱷᱟᱹᱞᱤᱭᱮᱱ ᱛᱟᱹᱞᱤᱧᱟ᱾
ᱟᱪᱪᱷᱟ᱾
ᱛᱟᱦᱚᱞᱮᱼᱼ ᱯᱷᱚᱴ ᱢᱮᱱᱛᱮ ᱥᱟᱹᱲᱤᱭᱮᱱᱟ ᱯᱷᱚᱴ ᱢᱮᱱᱛᱮ ᱥᱟᱹᱲᱤᱭᱮᱱ ᱠᱷᱟᱱ ᱟᱫᱚᱧ ᱞᱟᱹᱭᱮᱫᱟ ᱪᱮᱫ ᱞᱤᱧ ᱞᱮᱵᱮᱫᱼᱼ ᱠᱮᱫᱟ ᱟᱫᱚ ᱧᱮᱞ ᱫᱟᱞᱤᱧ ᱳᱫ ᱳᱫ ᱪᱟᱵᱣᱟᱜ ᱟᱠᱟᱱᱟ
ᱟᱞᱮ ᱟᱫᱚᱵᱤᱱ ᱦᱟᱞᱟᱝ ᱠᱮᱫᱟ
ᱛᱟᱦᱚᱞᱮ ᱟᱫᱚ ᱚᱱᱟ ᱫᱚᱞᱤᱧ ᱦᱟᱞᱟᱝ ᱠᱮᱫᱟ ᱛᱟᱨᱯᱚᱨᱮ ᱠᱚᱭᱚᱜ ᱵᱟᱲᱟᱭ ᱫᱟᱞᱤᱧ ᱥᱟᱭᱤᱰ ᱨᱮ ᱠᱷᱟᱪᱮ ᱚᱢᱚᱱ ᱠᱷᱟᱪᱮ ᱚᱢᱚᱱ ᱠᱟᱱᱟ ᱠᱷᱟᱪᱮ ᱦᱮᱸ ᱦᱮᱸ ᱛᱟᱦᱚᱞᱮ ᱦᱟᱞᱟᱝᱼᱼ ᱠᱮᱫᱟᱞᱤᱧ ᱯᱨᱟᱭ ᱢᱤᱫ ᱦᱟᱴᱟᱜ ᱠᱟᱜᱮ ᱮᱠᱫᱚᱢ᱾
ᱟᱪᱪᱷᱟ ᱛᱟᱦᱚᱞᱮ ᱚᱱᱟ ᱫᱚᱵᱤᱱ ᱡᱚᱢᱼᱼ ᱠᱮᱫᱟ ᱥᱮ ᱯᱮᱲᱟ ᱠᱚᱵᱤᱱ ᱮᱟᱜ ᱠᱚᱣᱟ ᱥᱮ ᱟᱠᱷᱨᱤᱧ ᱵᱤᱱ ᱤᱫᱤ ᱠᱮᱫᱟ ᱥᱮᱵᱤᱱ ᱥᱳᱲᱮ ᱠᱮᱫᱟ?
ᱦᱩ ᱥᱳᱲᱮ ᱦᱩᱭ ᱱᱟ ᱵᱟᱨ ᱵᱟᱨ ᱫᱤᱱᱼᱼ